ᱦᱮᱸ
ᱡᱚᱦᱟᱨ ᱜᱮ᱾
ᱦᱮᱸ ᱡᱚᱦᱟᱨ ᱜᱮ, ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ, ᱟᱨ ᱤᱧᱟᱹᱜ ᱟᱸᱡᱚᱢᱚᱜ ᱠᱟᱱᱟ?
ᱦᱮᱸ ᱟᱢᱟᱜ ᱫᱚ ᱴᱷᱤᱠ ᱜᱮ ᱟᱸᱡᱚᱢᱚᱜ ᱠᱟᱱᱟ᱾
ᱚ ᱟᱪᱪᱷᱟ, ᱪᱮᱫ ᱯᱮ ᱪᱤᱠᱟᱹᱭᱮᱜᱼᱟ?
ᱪᱮᱫ ᱦᱚᱸ ᱵᱟᱝᱟ, ᱱᱚᱜᱼᱚᱭ ᱡᱚᱢ ᱵᱟᱲᱟ ᱠᱤᱪᱷᱩ ᱜᱷᱟᱹᱲᱤ ᱞᱟᱦᱟ ᱨᱮᱜᱮ ᱡᱚᱢ ᱵᱟᱲᱟ ᱦᱩᱭᱮᱱᱛᱮ ᱱᱚᱜ-ᱚᱭ ᱫᱲᱩᱵᱲᱟ ᱦᱩᱭ ᱠᱟᱱᱟ᱾
ᱚᱻ
ᱟᱨ ᱟᱯᱮ ᱫᱚ, ᱦᱮᱸ ᱱᱟᱯᱟᱭ ᱜᱮ ᱢᱮᱱᱟᱜ ᱞᱮᱭᱟ᱾
ᱚ ᱟᱞᱮ ᱦᱚᱸ ᱪᱮᱫ ᱫᱚ ᱵᱟᱞᱮ ᱪᱤᱠᱟᱹᱭᱮᱼᱟ, ᱦᱚᱸᱜᱼᱚᱭ ᱜᱤᱛᱤᱡ ᱠᱟᱱᱟᱞᱮ ᱱᱤᱛᱳᱜ ᱫᱚ᱾
ᱳᱻ ᱡᱚᱢ ᱵᱟᱲᱟ
ᱡᱟᱹᱯᱤᱫ ᱞᱟᱹᱜᱤᱫ ᱤᱧ, ᱦᱳᱭ ᱡᱚᱢ ᱵᱟᱲᱟ ᱠᱚᱫᱚ ᱦᱩᱭᱱᱟ ᱡᱚᱛᱚᱜ ᱜᱮ᱾
ᱳᱻ
ᱟᱨ ᱛᱚᱵᱮ ᱦᱩᱲᱩ ᱨᱚᱦᱚᱭ ᱠᱚᱫᱚ
ᱦᱩᱲᱩ ᱨᱚᱦᱚᱭ ᱠᱚᱫᱚ ᱱᱚᱜᱼᱚᱭ ᱮᱛᱚᱦᱚᱵ ᱠᱟᱱᱟ, ᱦᱚᱞᱟ ᱢᱟᱦᱫᱮᱨ ᱠᱷᱚᱱᱟᱜ ᱜᱮ᱾ ᱪᱟᱞᱟᱜ ᱠᱟᱱ ᱛᱟᱞᱮᱭᱟ ᱦᱩᱲᱩ ᱨᱚᱦᱚᱭ, ᱦᱩᱲᱩ ᱨᱚᱦᱚᱭ ᱠᱚ᱾
ᱚ ᱟᱪᱪᱷᱟ᱾
ᱟᱯᱮ ᱭᱟᱜ ᱫᱚ?
ᱟᱞᱮ ᱟᱞᱮ ᱟᱣᱨᱤ ᱞᱮ ᱮᱦᱚᱵᱟ᱾
ᱚ ᱛᱤᱥ ᱠᱚᱥᱮᱱ ᱯᱮ ᱮᱦᱚᱵᱟ ᱛᱟᱦᱚᱞᱮ? ᱪᱮᱠᱟ?
ᱦᱤᱡᱩᱜ ᱥᱚᱢᱵᱟᱨ ᱠᱷᱚᱡ᱾
ᱚᱻ
ᱦᱳᱭ᱾ ᱚᱱᱮ ᱚᱱᱠᱟ ᱥᱤ ᱦᱚᱸ ᱵᱟᱞᱮ ᱥᱤ ᱟᱠᱟᱫᱟ ᱫᱟᱜ ᱜᱮ ᱵᱟᱝ ᱛᱟᱦᱮᱸ ᱠᱟᱱᱟ ᱛᱚ ᱠᱷᱮᱛᱨᱮ ᱮᱸᱰᱮᱠᱷᱟᱱ ᱵᱟᱞᱮ ᱥᱤ ᱟᱠᱟᱫᱟ ᱾ ᱫᱟᱜ ᱦᱚᱸ ᱵᱟᱭ ᱫᱟᱜ ᱞᱮᱫᱟ ᱟᱞᱮᱥᱮᱱ ᱫᱚ ᱚᱱᱟ ᱠᱷᱟᱹᱛᱤᱨ ᱾
ᱦᱳᱭ ᱱᱤᱭᱟᱹ ᱫᱷᱟᱣ ᱫᱚ ᱠᱟᱹᱴᱤᱡ ᱫᱮᱨᱤᱭᱟᱛᱮ ᱜᱮ ᱫᱟᱜ ᱡᱟᱹᱲᱤ ᱟᱠᱟᱫᱟᱭ ᱾ ᱟᱨ ᱱᱚᱜ-ᱚᱭ ᱱᱚᱣᱟ ᱠᱚ ᱫᱤᱱ ᱢᱟ ᱟᱞᱮᱥᱮᱫ ᱢᱟ ᱫᱚᱢᱮ ᱡᱟᱹᱯᱩ ᱮᱫᱟᱭ ᱯᱩᱨᱟᱹ ᱢᱟᱱᱮ ᱵᱟᱹᱫᱽ ᱠᱚ ᱰᱩᱵᱩᱡ ᱪᱟᱵᱟ ᱟᱠᱟᱱ ᱛᱟᱞᱮᱭᱟ ᱠᱷᱮᱛ ᱠᱚ ᱾
ᱚ ᱟᱪᱪᱷᱟ ᱾
ᱟᱫᱚ ᱚᱲᱟᱜ ᱨᱮ ᱦᱟᱸᱜ ᱵᱟᱭ ᱫᱟᱜ ᱮᱫᱟ ᱱᱚᱛᱮ ᱟᱞᱮ ᱚᱲᱟᱜ ᱥᱮᱱ ᱫᱚ ᱟᱨ ᱤᱧ ᱡᱟᱦᱟᱸ ᱨᱤᱧ ᱛᱟᱦᱮᱱᱟ ᱚᱱᱛᱮ ᱫᱚᱭ ᱫᱟᱜ ᱮᱫ ᱜᱮᱭᱟ ᱾
ᱚᱻ ᱟᱢ ᱫᱚ ᱚᱠᱟ ᱥᱮᱫ ᱨᱮ ᱢᱟᱱᱮ ᱵᱟᱦᱨᱮ ᱥᱮᱫ ᱨᱮᱢ ᱛᱟᱦᱮᱱ ᱜᱮᱭᱟ?
ᱤᱧ ᱤᱧ ᱫᱚ ᱱᱚᱣᱟ ᱤᱭᱟᱹ ᱥᱮᱫ ᱤᱧ ᱛᱟᱦᱮᱱᱟ ᱠᱷᱚᱲᱚᱜᱽᱯᱩᱨ ᱥᱮᱫ ᱨᱮ ᱾ ᱟᱸᱡᱚᱢ ᱠᱟᱫᱟᱢ ᱠᱷᱚᱲᱚᱜᱽᱯᱩᱨ?
ᱦᱮᱸ ᱦᱮᱸ ᱟᱸᱢ ᱟᱸᱡᱚᱢ ᱟᱠᱟᱫ ᱜᱤᱭᱤᱧ ᱾
ᱦᱳᱭ ᱚᱱᱛᱮ ᱨᱮ ᱛᱟᱸᱦᱮ ᱦᱩᱭᱩᱜ ᱠᱟᱱᱟ ᱯᱟᱲᱦᱟᱜ ᱞᱟᱹᱜᱤᱫ ᱛᱮ ᱦᱮᱡ ᱦᱩᱭ ᱟᱠᱟᱱᱟ ᱾
ᱚ ᱾ ᱪᱮᱫ ᱮᱢ ᱯᱟᱲᱦᱟᱜ ᱠᱟᱱᱛᱮ?
ᱤᱧ?
ᱦᱳᱭ ᱦᱳᱭ ᱾
ᱤᱧ ᱫᱚ ᱮᱢ ᱮᱧ ᱠᱚᱨᱟᱣ ᱮᱫᱟ ᱾
ᱚ ᱦᱚᱸ ᱾
ᱦᱳᱭ ᱾ ᱟᱨ ᱟᱢ ᱫᱚ?
ᱤᱧ ᱫᱚ ᱚᱞᱚᱜ ᱯᱟᱲᱦᱟᱣ ᱠᱚᱫᱚ ᱥᱮᱫᱟᱭ ᱨᱤᱧ ᱵᱟᱹᱜᱤᱭ ᱟᱠᱟᱫᱟ ᱾ ᱟᱫᱚ ᱱᱤᱛᱚᱜ ᱫᱚ ᱚᱲᱟᱜ ᱠᱚᱨᱮ ᱜᱮ ᱾ ᱪᱟᱥᱵᱟᱥ ᱨᱮᱱᱟᱜ ᱠᱟᱹᱢᱤ ᱠᱚ ᱥᱟᱢᱞᱟᱣ ᱦᱩᱭᱩᱜ ᱠᱟᱱᱟ ᱤᱱᱟᱹ ᱠᱚᱜᱮ ᱾
ᱦᱩᱸ ᱟᱪᱪᱷᱟ ᱚᱱᱟ ᱦᱚ ᱵᱮᱥ ᱠᱟᱛᱷᱟ ᱠᱟᱱᱟ ᱾
ᱦᱮᱸ?
ᱠᱟᱹᱢᱤ ᱠᱚᱦᱚ ᱠᱟᱹᱢᱤ ᱠᱚᱦᱚᱸ ᱵᱟᱢ ᱠᱟᱹᱢᱤ ᱞᱮᱠᱷᱟᱱ ᱪᱤᱠᱟᱹᱢ ᱡᱚᱢᱟ ᱡᱚᱢ ᱦᱚᱸ ᱾
ᱦᱳᱭ ᱦᱳᱭ ᱦᱳᱭ ᱾
ᱦᱳᱭ ᱚᱱᱟᱜᱮ ᱠᱟᱛᱷᱟ ᱫᱚ ᱾
ᱦᱮᱸᱻ
ᱟᱨ ᱛᱚᱵᱮ ᱪᱮᱫ ᱠᱚᱢ ᱠᱟᱹᱢᱤᱭᱟ?
ᱪᱮᱫ ᱠᱚ ᱚᱲᱟᱜ ᱠᱚᱨᱮᱜᱤᱧ ᱛᱟᱦᱮᱸ ᱵᱟᱲᱟᱜ ᱜᱮᱭᱟ ᱟᱨ ᱪᱮᱫ ᱠᱟᱹᱢᱤ ᱠᱚ ᱫᱚ ᱪᱮᱫ ᱦᱚᱸ ᱚᱱᱠᱟ ᱫᱚ ᱵᱟᱝ ᱱᱚᱜᱚᱭ ᱪᱟᱥ ᱵᱟᱥ ᱠᱚ ᱜᱮ ᱾ ᱟᱨ ᱪᱮᱫ ᱱᱚᱣᱟᱫᱚ ᱚᱱᱠᱟ ᱫᱚ ᱵᱟᱹᱧ ᱠᱟᱢᱤ ᱵᱟᱲᱟᱭ ᱜᱮᱭᱟ ᱾ ᱟᱨ ᱚᱲᱟᱜ ᱨᱮ ᱰᱟᱹᱝᱨᱤ ᱠᱚ ᱢᱮᱱᱟᱜ ᱠᱚ ᱛᱟᱞᱮᱭᱟ ᱩᱱᱠᱩᱜᱮᱧ ᱜᱩᱯᱤ ᱵᱟᱲᱟ ᱠᱚᱜᱮᱭᱟ ᱾
ᱚ ᱛᱟᱦᱮ ᱰᱟᱝᱨᱤ ᱜᱩᱯᱤ ᱠᱚᱲᱟ ᱠᱟᱱᱟᱢ?
ᱦᱳᱭ ᱦᱳᱭ ᱰᱟᱝᱨᱤ ᱜᱩᱯᱤ ᱠᱚᱲᱟ ᱜᱮ ᱠᱟᱹᱱᱟᱹᱧ ᱤᱧᱫᱚ ᱾
ᱚ ᱦᱚᱸ ᱛᱟᱦᱮ ᱛᱤᱨᱭᱳ ᱫᱚ ᱢᱮᱱᱟᱜ ᱛᱟᱢᱟ ᱥᱮ ᱵᱟᱝ?
ᱛᱤᱨᱭᱳ ᱠᱚᱫᱚ ᱦᱟᱸᱜ ᱵᱟᱹᱪᱩᱜ ᱛᱤᱧᱟ ᱾ ᱟᱫᱚ ᱮᱸ ᱛᱤᱨᱭᱳ ᱚᱨᱚᱝ ᱠᱚᱦᱚᱸ ᱵᱟᱹᱧ ᱵᱟᱲᱟᱭᱟ ᱛᱚ ᱟᱫᱚ ᱥᱮᱬᱟ ᱞᱮ ᱞᱮᱜᱮᱧ ᱛᱟᱨᱯᱚᱨᱮᱧ ᱠᱤᱨᱤᱧ ᱡᱚᱝᱟ ᱱᱟᱜ ᱢᱤᱫᱴᱮᱡ ᱛᱤᱨᱭᱳ ᱾
ᱚ ᱦᱚᱸ ᱾ ᱢᱟᱱᱮ ᱰᱟᱝᱨᱤ ᱜᱩᱯᱤ ᱟᱸᱡᱚᱢ ᱟᱠᱟᱫᱟᱹᱧ ᱾ ᱰᱟᱹᱝᱨᱤ ᱜᱩᱯᱤ ᱠᱚᱲᱟ ᱴᱷᱮᱱ ᱫᱚ ᱛᱤᱨᱭᱳ ᱫᱚ ᱫᱚᱢᱮ ᱥᱚᱵᱷᱟᱜ-ᱟ ᱾
ᱦᱩᱸ ᱦᱳᱭ ᱦᱳᱭ ᱾ ᱴᱷᱤᱠ ᱜᱮᱢ ᱟᱸᱡᱚᱢ ᱟᱠᱟᱫᱟ ᱛᱟᱦᱚᱞᱮ ᱾
ᱦᱳᱭ ᱢᱟᱱᱮ ᱰᱟᱝᱨᱤ ᱜᱩᱯᱤ ᱜᱩᱯᱤ ᱛᱮ ᱚᱱᱟ ᱛᱤᱨᱭᱳ ᱠᱚ ᱚᱨᱚᱝᱟ ᱥᱮ, ᱮᱸᱰᱮᱠᱷᱟᱱ ᱛᱤ ᱨᱮ ᱰᱟᱹᱝᱨᱤᱢ ᱜᱩᱯᱤ ᱠᱚᱣᱟ ᱰᱟᱹᱝᱨᱤ ᱦᱚᱸ ᱢᱚᱸᱡᱽ ᱜᱮᱠᱚ ᱟᱹᱛᱤᱧᱟ ᱚᱱᱟ ᱨᱟᱦᱟ ᱟᱸᱡᱚᱢ ᱛᱮ ᱾
ᱦᱳᱭ ᱦᱳᱭ ᱦᱳᱭ ᱾
ᱦᱳᱭ ᱟᱨ ᱟᱢ ᱦᱚ ᱛᱤ ᱨᱮᱢ ᱚᱨᱚᱝᱟᱢ ᱛᱚ ᱟᱫᱚ ᱵᱟᱢ ᱫᱤᱥ᱾ ᱫᱤᱥ ᱟᱢ ᱫᱚ ᱚᱨᱚᱝ ᱨᱮᱜᱮ ᱫᱷᱮᱭᱮᱱ ᱛᱤᱨᱮ ᱫᱤᱱ ᱠᱚ ᱯᱟᱨᱚᱢᱟ ᱫᱤᱥᱟᱹ ᱜᱮ ᱵᱟᱢ ᱫᱤᱥᱟᱹᱭᱟ ᱾ ᱮᱸᱰᱮᱠᱷᱟᱱ ᱚᱱᱟ ᱫᱚ ᱞᱟᱹᱠᱛᱤ ᱜᱮᱭᱟ ᱾ ᱛᱤᱨᱭᱳ ᱟᱨ ᱜᱟᱢᱪᱷᱟ ᱾
ᱦᱮᱸ ᱾
ᱟᱨ ᱢᱤᱫᱴᱮᱱ ᱴᱷᱮᱸᱜᱟ ᱾
ᱟᱪᱷᱟ ᱾
ᱦᱳᱭ ᱾
ᱦᱳᱭ ᱞᱟᱦᱟ ᱛᱮᱫᱚ ᱡᱟᱦᱟᱸᱭ ᱠᱚ ᱰᱟᱹᱝᱨᱤ ᱠᱚ ᱜᱩᱯᱤ ᱛᱟᱦᱮᱸᱫ ᱡᱚᱛ᱾ ᱡᱚᱛᱚ ᱴᱷᱮᱱ ᱜᱮ ᱚᱱᱠᱟ ᱛᱤᱨᱭᱳ ᱠᱚ ᱛᱟᱦᱮᱱ ᱛᱟᱦᱮᱸᱱᱟ ᱟᱫᱚ ᱱᱮᱛᱟᱨ ᱫᱚ᱾ ᱢᱟᱱᱮ ᱚᱨᱚᱝ ᱵᱟᱲᱟ ᱠᱚ ᱵᱟᱲᱟᱭ ᱵᱟᱹᱪᱩᱜᱼᱟ ᱛᱚ ᱾ ᱟᱫᱚ ᱚᱱᱟ ᱠᱷᱟᱹᱛᱤᱨ ᱨᱮ ᱟᱫᱚ ᱵᱟᱹᱧ ᱵᱟᱹᱧ ᱤᱫᱤᱭᱮᱫᱟ ᱾
ᱤᱫᱤ ᱠᱟᱜ ᱢᱮ ᱟᱨ ᱪᱮᱫ ᱚᱱᱠᱟ ᱟᱹᱣᱲᱤ ᱜᱮ ᱚᱨᱚᱝ ᱵᱟᱲᱟᱭ ᱢᱮ ᱢᱟᱴᱷ ᱨᱮᱢᱟ ᱚᱠᱚᱭ ᱦᱚᱸ ᱵᱟᱠᱚ ᱟᱸᱡᱚᱢ ᱛᱟᱢᱟ ᱥᱮ ᱾ ᱮᱸᱰᱮᱠᱷᱟᱱ ᱚᱱᱠᱟ ᱚᱱᱠᱟ ᱛᱮᱜᱮᱢ ᱥᱮᱬᱟᱭᱟ ᱾
ᱴᱷᱤᱠ ᱜᱮᱭᱟ ᱠᱤᱨᱤᱧᱟᱹᱧ ᱦᱟᱸᱜ ᱛᱟᱦᱚᱞᱮ ᱾
ᱦᱳᱭ ᱠᱤᱨᱤᱧ ᱠᱟᱜ ᱢᱮ ᱾
ᱦᱮᱸ᱾
ᱢᱟᱱᱮ ᱱᱚᱝᱠᱟ ᱡᱩᱫᱤ ᱠᱩᱲᱤ ᱠᱚ ᱵᱟᱢ ᱧᱟᱢᱮᱫ ᱠᱚ ᱠᱷᱟᱱ᱾
ᱦᱩᱸ᱾
ᱮᱸᱰᱮᱠᱷᱟᱱ ᱚᱱᱟ ᱛᱤᱨᱭᱳ ᱨᱟᱦᱟ ᱛᱮᱦᱚᱸ ᱠᱚ ᱦᱤᱡᱩᱜ ᱜᱮᱭᱟ ᱢᱟᱱᱮ ᱵᱮᱥ ᱜᱮᱠᱚ ᱟᱸᱡᱚᱢ ᱛᱟᱢᱟ ᱥᱮ ᱾
ᱦᱮᱸ ᱾
ᱮᱸᱰᱮᱠᱷᱟᱱ ᱧᱮᱞᱚᱜ ᱜᱮ ᱟᱨ ᱰᱟᱝᱨᱟ ᱜᱩᱯᱤ᱾ ᱨᱮᱱ ᱫᱚ ᱵᱟᱹᱦᱩ ᱠᱚᱦᱚᱸ ᱵᱟᱠᱚ ᱛᱟᱦᱮᱱ ᱛᱟᱠᱚᱣᱟ᱾ ᱡᱟᱦᱟᱭ ᱠᱚ ᱰᱟᱝᱨᱟ ᱠᱚ ᱛᱩᱠᱩᱯᱮᱭᱟ ᱟᱫᱚ ᱚᱱᱟᱜᱮ ᱦᱳᱭ᱾
ᱟᱫᱚ ᱤᱧᱢᱟ ᱚᱨᱚᱝ ᱦᱚᱸ ᱵᱟᱹᱧ ᱜᱟᱱ ᱵᱟᱝᱠᱷᱟᱱ ᱢᱟ᱾ ᱚᱨᱚᱝ ᱵᱟᱲᱟ ᱠᱟᱹᱧ ᱠᱩᱲᱤ ᱠᱚ ᱦᱮᱡ ᱵᱟᱲᱟ ᱠᱚᱜᱼᱟ᱾
ᱦᱩᱸ᱾ ᱚᱱᱠᱟᱱᱟ ᱦᱚᱸ ᱚᱱᱮ ᱤᱧ ᱫ ᱜᱟᱱ ᱫᱚᱧ ᱠᱤᱨᱤᱧ ᱢᱮ ᱦᱟᱸᱜ᱾ ᱟᱫᱚ ᱚᱱᱠᱟᱜ ᱜᱮ ᱥᱮᱬᱟ ᱤᱫᱤᱭᱟ ᱦᱟᱸᱜ ᱵᱟᱹᱭ ᱵᱟᱹᱭ ᱛᱮ᱾
ᱟᱪᱷᱟ᱾
ᱦᱳᱭ᱾
ᱛᱤᱨᱭᱳ ᱚᱨᱚᱝ ᱠᱚᱫᱚ ᱟᱵᱚ ᱥᱟᱱᱛᱟᱲ ᱦᱚᱲᱟᱜ ᱠᱟᱱᱟ᱾ ᱢᱟᱱᱮ ᱥᱟᱱᱛᱟᱲᱟᱜ ᱨᱟᱭᱨᱤᱛ ᱨᱮ ᱦᱮᱱᱟᱜ ᱟᱠᱟᱫᱟ ᱚᱱᱟ ᱫᱚᱜ ᱥᱟᱱᱛᱟᱲ ᱠᱟᱱᱟᱢ ᱡᱚᱠᱷᱚᱱ᱾ ᱛᱤᱨᱭᱳ ᱚᱨᱚᱝ ᱫᱚ ᱵᱟᱲᱟᱭ ᱫᱚᱨᱠᱟᱨ ᱛᱟᱢᱟ ᱛᱤᱨᱭᱳ ᱚᱨᱚᱝ ᱠᱚ ᱛᱩᱢᱫᱟᱜ ᱴᱟᱢᱟᱠ ᱨᱩ ᱠᱚ᱾
ᱦᱩᱸ ᱦᱩᱸ᱾
ᱦᱳᱭ ᱛᱚᱵᱮ ᱢᱟᱲᱟᱭ ᱟᱥᱮ ᱵᱟᱝ ᱫᱩᱢᱰᱟᱜ ᱴᱟᱢᱟᱜ ᱨᱩ ᱠᱚᱫᱚ?
ᱦᱩᱸ᱾ ᱛᱩᱢᱫᱟᱜ ᱴᱟᱢᱟᱠ ᱨᱩᱫᱩᱧ ᱵᱟᱰᱟᱭ ᱫᱩᱧ ᱵᱟᱰᱟᱭ ᱜᱮᱭᱟ᱾
ᱦᱚ ᱟᱨ ᱥᱮᱨᱮᱧ ᱠᱚ?
ᱥᱮᱨᱮᱧ ᱠᱚᱫᱚ ᱩᱱᱟᱹᱜᱴᱟᱜ ᱵᱟᱹᱧ ᱵᱟᱲᱟᱭᱟ ᱱᱟᱦᱟᱸᱜ᱾
ᱚ ᱢᱟᱡᱷᱮ ᱢᱟᱡᱷᱮ ᱰᱟᱹᱝᱨᱤ ᱜᱩᱯᱤᱮᱢ ᱥᱮᱨᱮᱧᱟ᱾
ᱦᱳᱭ ᱦᱳᱭ᱾
ᱦᱳᱭ᱾ ᱛᱤᱱᱟᱹᱜ ᱜᱟᱱ ᱰᱟᱝᱨᱟ ᱦᱮᱱᱟᱜ ᱠᱚ ᱛᱟᱯᱮᱭᱟ ᱛᱚᱵᱮ?
ᱡᱟᱹᱥᱛᱤ ᱫᱚ ᱵᱟᱝ ᱚᱱᱠᱟ ᱫᱚ ᱢᱮᱱᱟᱜ ᱠᱚᱣᱟ ᱥᱟᱛᱴᱤ ᱢᱮᱱᱟᱜ ᱠᱚ ᱛᱟᱞᱮᱭᱟ᱾
ᱚᱻ ᱥᱟᱛᱴᱤ ᱟᱭᱢᱟ ᱜᱟᱱ᱾
ᱦᱮᱸ᱾
ᱤᱧᱫᱚᱧ ᱢᱮᱱᱫᱟ ᱯᱟᱞᱮᱜ ᱯᱚᱱᱨᱚ ᱥᱳᱞᱳᱴᱤ ᱜᱟᱱ᱾
ᱵᱟᱝ ᱵᱟᱝ ᱩᱱᱟᱹᱜ ᱜᱟᱱ ᱫᱚ ᱟᱨ ᱢᱮᱨᱚᱢ ᱠᱚ ᱢᱮᱱᱟᱜ ᱠᱚᱛᱟᱞᱮᱭᱟ ᱤᱭᱟᱹ ᱟᱴᱴᱤ ᱜᱟᱱ ᱟᱫᱚ ᱩᱱᱠᱩᱜ ᱜᱮ ᱢᱤᱫ ᱥᱟᱶᱛᱮ ᱜᱩᱯᱤ ᱵᱟᱲᱟ ᱦᱩᱭᱩᱜᱼᱟ᱾
ᱦᱮᱸ᱾
ᱟᱨ ᱛᱚᱵᱮ ᱟᱢᱫᱚ ᱰᱟᱝᱨᱤ ᱜᱩᱯᱤ ᱜᱮ ᱵᱮᱥᱮᱢ ᱵᱩᱡᱷᱟᱹᱣᱟ ᱥᱮ ᱟᱨᱦᱚᱸ ᱡᱟᱦᱟᱱᱟᱜ ᱤᱪᱪᱷᱟᱹ ᱠᱚ ᱦᱮᱱᱟᱜ ᱛᱟᱢᱟ?
ᱦᱩᱸ ᱟᱫᱚ ᱤᱪᱷᱟᱹ ᱠᱚᱫᱚ ᱱᱤᱛᱚᱜ ᱫᱚ ᱪᱮᱫ ᱤᱪᱪᱷᱟᱹ ᱠᱚᱫᱚ ᱱᱤᱛᱚᱜ ᱫᱚ ᱪᱮᱫ ᱦᱚᱸ ᱵᱟᱹᱪᱩᱜᱼᱟ ᱚᱱᱠᱟ ᱫᱚ᱾ ᱚᱞᱚᱜ ᱯᱟᱲᱦᱟᱜ ᱠᱚ ᱵᱟᱹᱜᱤ ᱦᱩᱭ ᱠᱟᱱᱟ ᱢᱟᱱᱮ ᱮᱱᱦᱟᱜ ᱟᱫᱚ ᱚᱭ ᱡᱚᱠᱷᱚᱱᱤ ᱚᱞᱚᱜ ᱯᱟᱲᱟᱜ ᱛᱟᱦᱮᱸᱫ ᱩᱱ ᱥᱚᱢᱚᱭ ᱫᱚ ᱟᱹᱰᱤ ᱠᱤᱪᱷᱩ ᱤᱪᱪᱷᱟᱹ ᱠᱚ ᱛᱟᱦᱮᱸ ᱠᱟᱱᱟ᱾ ᱟᱫᱚ ᱱᱤᱛᱚᱜ ᱫᱚ ᱚᱱᱟ ᱠᱚ ᱤᱪᱷᱟᱹ ᱠᱚᱫᱚ ᱵᱟᱹᱪᱩᱜᱼᱟ᱾ ᱟᱨ ᱪᱮᱫ᱾
ᱚᱻ ᱦᱳᱭ ᱚᱱᱠᱟᱜᱮ᱾
ᱦᱳᱭ᱾
ᱟᱫᱚ ᱫᱟᱬᱟ ᱠᱚᱫᱚᱢ ᱪᱟᱞᱟᱣ ᱵᱟᱲᱟ ᱠᱟᱫᱟ ᱥᱮ ᱵᱟᱝ ᱛᱚᱵᱮ?
ᱫᱟᱬᱟ ᱠᱚᱫᱚ ᱚᱠᱟᱨᱮᱢ ᱪᱟᱞᱟᱜᱼᱟ ᱱᱚᱛᱮ ᱢᱟ ᱴᱟᱠᱟ ᱯᱩᱭᱥᱟᱹ ᱠᱚᱦᱚᱸ ᱵᱟᱹᱪᱩᱜᱼᱟ᱾ ᱠᱟ ᱠᱚᱨᱮᱢ ᱫᱟᱲᱟᱱᱟ ᱪᱤᱠᱟᱹᱛᱮᱢ ᱫᱟᱬᱟᱱᱟ, ᱵᱟᱝ ᱪᱟᱞᱟᱣ ᱵᱟᱲᱟ ᱦᱩᱭ ᱠᱟᱱᱟ ᱚᱱᱠᱟ ᱫᱚ᱾
ᱚᱻ ᱟᱨ ᱟᱯᱮ ᱫᱤᱥᱚᱢ ᱫᱚ ᱚᱠᱟ ᱥᱮᱫ?
ᱟᱞᱮ ᱫᱤᱥᱚᱢ ᱫᱚ ᱡᱷᱟᱲᱠᱷᱚᱸᱰ᱾
ᱚᱻ ᱡᱷᱟᱲᱠᱷᱚᱸᱰ ᱨᱮᱱ ᱠᱟᱱᱟᱢ᱾
ᱦᱳᱭ ᱦᱳᱭ ᱡᱷᱟᱲᱠᱷᱚᱸᱰ ᱨᱮᱱ ᱜᱮ᱾
ᱚᱻ ᱡᱷᱟᱲᱠᱷᱚᱸᱰ ᱨᱮᱢᱟ ᱫᱚᱢᱮ ᱫᱟᱬᱟ ᱡᱟᱭᱜᱟ ᱠᱚ ᱦᱮᱱᱟᱜᱼᱟ᱾
ᱦᱮᱸ ᱫᱟᱬᱟ ᱡᱟᱭᱜᱟ ᱠᱚᱦᱚᱸ ᱢᱮᱱᱟᱜᱼᱟ ᱟᱫᱚ ᱪᱟᱞᱟᱣ ᱫᱚ ᱵᱟᱝ ᱪᱟᱞᱟᱣ ᱦᱩᱭ ᱠᱟᱱᱟ ᱚᱱᱠᱟ᱾
ᱦᱩᱸ ᱦᱩᱸ ᱦᱩᱸ ᱜᱟᱹᱰᱤ ᱠᱚ ᱵᱟᱝ ᱛᱟᱦᱮᱸᱱ ᱠᱷᱟᱱ ᱚᱲᱟᱜ ᱨᱮ ᱪᱤᱠᱟᱹᱢ ᱪᱟᱞᱟᱜ-ᱟ᱾
ᱦᱳᱭ᱾
ᱦᱳᱭ ᱡᱩᱫᱤ ᱵᱟᱭᱤᱠ ᱠᱚ ᱛᱟᱦᱮᱸ ᱞᱮᱱ ᱠᱷᱟᱡ ᱫᱚᱢ ᱢᱚᱱ ᱞᱟᱜ ᱪᱟᱞᱟᱣ ᱦᱮᱡ ᱮᱱᱟᱢ᱾ ᱵᱟᱭᱤᱠ ᱠᱚ ᱵᱟᱝ ᱛᱟᱦᱮᱸ ᱞᱮᱱᱠᱷᱟᱱ ᱫᱚ ᱵᱟᱝ ᱦᱩᱭᱩᱜᱼᱟ ᱚᱱᱠᱟ ᱢᱟ᱾
ᱦᱩᱸ ᱦᱩᱸ᱾
ᱦᱳᱭ᱾ ᱟᱫᱚ ᱛᱤᱦᱤᱧ ᱫᱚ ᱪᱮᱫ ᱯᱮ ᱩᱛᱩ ᱞᱮᱫᱟ?
ᱟᱞᱮ ᱪᱮᱫ ᱞᱮ ᱩᱛᱩ ᱞᱮᱫᱮ ᱛᱟᱦᱮᱧ?
ᱦᱩᱸ᱾
ᱛᱮᱦᱮᱧ ᱫᱚ ᱪᱮᱫ ᱞᱮ ᱩᱛᱩ ᱞᱮᱫᱟ? ᱠᱩᱱᱫᱽᱨᱤ ᱞᱮ ᱵᱷᱟᱡᱟ ᱞᱮᱫᱟ᱾
ᱚᱻ ᱪᱮᱫ ᱮᱢ ᱞᱟᱹᱭᱮᱫ ᱛᱟᱦᱮᱱᱟ ᱵᱟᱭᱤᱠ ᱠᱚ ᱠᱤᱨᱤᱧᱟᱢᱟ ᱥᱮ ᱪᱮᱫ?
ᱦᱳᱭ ᱦᱳᱭ ᱦᱳᱭ ᱵᱟᱭᱤᱠ ᱠᱚ ᱠᱤᱨᱤᱧ ᱨᱮᱱᱟᱜ ᱪᱤᱱᱛᱟᱹ ᱵᱷᱟᱱᱟ ᱦᱩᱭᱩᱜ ᱠᱟᱱᱟ ᱱᱷᱟᱜ ᱠᱤᱨᱤᱧ ᱟᱞᱮ ᱱᱷᱟᱜ ᱞᱟᱹᱭᱫᱟᱞᱮ ᱛᱚ᱾
ᱚᱻ ᱦᱳᱭ ᱦᱳᱭ ᱠᱤᱨᱤᱧ ᱞᱮᱠᱷᱟᱡ ᱢᱟ ᱵᱮᱥ ᱜᱮ᱾
ᱦᱮᱸ᱾
ᱦᱳᱭ ᱟᱭᱢᱟ ᱥᱩᱵᱤᱫᱟ ᱦᱩᱭᱩᱜ-ᱟ᱾
ᱦᱚᱭ ᱦᱚᱭ᱾
ᱟᱢᱫᱚ ᱛᱚᱵᱮ ᱛᱤᱱᱟᱹᱜ ᱠᱮᱞᱟᱥ ᱦᱟᱹᱵᱤᱡ ᱮᱢ ᱯᱟᱲᱦᱟᱣ ᱠᱟᱱᱟ?
ᱤᱧ ᱫᱚ ᱡᱟᱹᱥᱛᱤ ᱫᱚ ᱵᱟᱝ ᱢᱟᱫᱽᱫᱷᱚᱢᱤᱠ ᱦᱚᱸ ᱵᱟᱹᱧ ᱮᱢ ᱟᱠᱟᱫᱟ ᱟᱨ ᱱᱟᱭᱤᱱ ᱫᱷᱟᱨᱤᱡ ᱤᱧ ᱯᱟᱲᱦᱟᱣ ᱞᱮᱱᱟ ᱛᱟᱯᱚᱨᱮᱧ ᱵᱟᱹᱜᱤ ᱠᱟᱫᱟ᱾
ᱚᱻ ᱟᱪᱪᱷᱟ ᱦᱩᱸ᱾
ᱤᱱᱟᱹ ᱯᱚᱨᱮ ᱟᱫᱚ ᱯᱟᱲᱦᱟᱣ ᱜᱮ ᱵᱟᱝ ᱥᱟᱱᱟ ᱞᱤᱫᱤᱧᱟ ᱟᱫᱚ ᱪᱮᱫ ᱚᱲᱟᱜ ᱨᱮᱦᱚᱸᱠᱚ ᱞᱟᱹᱭ ᱠᱮᱫᱟ ᱛᱟᱦᱚᱞᱮ ᱟᱞᱚᱢᱼᱼ ᱯᱟᱲᱦᱟᱜ-ᱟ ᱟᱫᱚ ᱪᱮᱫ ᱤᱧᱫᱚ ᱟᱫᱚ ᱵᱟᱹᱜᱤ ᱠᱤᱫᱟᱹᱧ᱾
ᱦᱚᱭ ᱦᱚᱭ᱾
ᱦᱩᱸ᱾
ᱵᱟᱝ ᱯᱟᱲᱦᱟᱜ ᱥᱟᱱᱟ ᱢᱮᱠᱷᱟᱱᱡ ᱪᱤᱠᱟᱹᱢ ᱯᱟᱲᱦᱟᱜ-ᱟ ᱞᱟᱹᱭ ᱢᱮ,
ᱦᱚᱭ ᱠᱟᱛᱷᱟ ᱢᱟ ᱚᱱᱟᱜᱮ᱾
ᱟᱨ ᱟᱵᱚ ᱥᱟᱱᱛᱟᱲ ᱢᱟ ᱴᱟᱠᱟ ᱯᱩᱭᱥᱟᱹ ᱨᱮᱱᱟᱜ ᱚᱵᱷᱟᱵ ᱦᱚᱸ ᱦᱩᱭᱩᱜ ᱛᱟᱵᱚᱱᱟ ᱮᱸᱴᱠᱮᱴᱚᱬᱮᱼᱼ ᱚᱱᱟ ᱢᱟ ᱛᱟᱦᱮᱸᱱ ᱜᱮᱭᱟ ᱛᱟᱵᱚᱱ ᱟᱵᱚᱣᱟᱜ ᱢᱟ ᱥᱟᱱᱛᱟᱲ ᱠᱚᱣᱟᱜ-ᱢᱟ᱾
ᱦᱮᱸ᱾
ᱦᱳᱭ᱾ ᱚᱱᱟ ᱠᱷᱟᱹᱛᱤᱨ ᱜᱮ ᱟᱹᱰᱤ ᱦᱚᱲᱜᱮ ᱵᱟᱝᱠᱚ ᱯᱟᱲᱦᱟᱜ ᱠᱟᱱᱟ ᱟᱨᱦᱚᱸ ᱱᱚᱠᱟ ᱦᱩᱭᱩᱜ ᱠᱟᱱᱟ ᱜᱮ ᱯᱟᱛᱟᱼᱼ ᱯᱟᱛᱟ ᱪᱷᱟᱛᱟ ᱠᱚ ᱫᱟᱲᱟᱱ ᱠᱟᱱᱟ ᱟᱨᱦᱚᱸ ᱵᱟᱠᱚ ᱯᱟᱲᱦᱟᱜ ᱠᱟᱱᱟ᱾
ᱦᱚᱸ᱾
ᱟᱭᱢᱟ ᱞᱮᱠᱟᱱ ᱦᱚᱲ ᱦᱮᱱᱟᱜ ᱠᱚᱣᱟ ᱱᱤᱡᱼᱼ
ᱦᱳᱭ ᱦᱳᱭ᱾
ᱡᱟᱦᱟᱸᱭ ᱫᱚ ᱮᱱᱮᱡ ᱥᱮᱨᱮᱧ ᱠᱷᱟᱹᱛᱤᱨ ᱵᱟᱠᱚ ᱯᱟᱲᱦᱟᱜ ᱠᱟᱱᱟ ᱡᱟᱦᱟᱸᱭ ᱫᱚ ᱴᱟᱠᱟ ᱯᱚᱭᱥᱟ ᱠᱷᱟᱛᱤᱨ ᱵᱟᱠᱚ ᱯᱟᱲᱦᱟᱜᱼᱼ ᱠᱟᱱᱟ ᱚᱱᱮ ᱚᱱᱠᱟᱼᱼ
ᱦᱮᱸᱜ ᱩᱸ
ᱟᱨ ᱛᱚᱵᱮ ᱛᱤᱦᱤᱧ ᱫᱚ ᱫᱟᱜ ᱞᱮᱫᱟᱭ ᱥᱮ ᱵᱟᱝ ᱟᱯᱮ ᱥᱮᱫ ᱫᱚ?
ᱦᱩᱸ ᱫᱟᱜ ᱞᱮᱫᱟᱭ ᱦᱳᱭ ᱱᱤᱛᱚᱜ ᱦᱚᱭ ᱫᱟᱜᱮᱫ ᱜᱮᱭᱟ ᱟᱞᱮ ᱚᱱᱚᱛᱮ ᱢᱟ᱾
ᱱᱤᱛᱚᱜ ᱦᱚᱭ ᱫᱟᱜ-ᱮᱜ ᱜᱮᱭᱟ?
ᱦᱮᱸᱼᱼ
ᱱᱤᱛᱚᱜ ᱦᱚᱸᱭ ᱫᱟᱜ-ᱮᱜ ᱜᱮᱭᱟ?
ᱳᱻ ᱚᱱᱛᱮ ᱦᱚᱸ ᱫᱟᱜ ᱮᱫᱟᱭ ᱦᱮᱸ ᱫᱟᱜ ᱮᱫᱟᱭ ᱱᱚᱛᱮ ᱫᱚ ᱱᱤᱛᱚᱜ ᱦᱚᱸ᱾
ᱦᱩᱸ ᱱᱚᱛᱮ ᱫᱚ ᱵᱟᱭ ᱫᱟᱜ ᱮᱫᱟ ᱱᱤᱛᱚᱜ ᱫᱚ᱾
ᱳᱻ
ᱦᱚᱭ᱾ ᱤᱱᱟᱱ ᱥᱮᱛᱟᱜ ᱵᱮᱲᱟ ᱫᱟᱜ ᱞᱮᱫᱟ ᱛᱟᱦᱮᱸᱜ᱾
ᱦᱩᱸ᱾ ᱚᱱᱛᱮ ᱫᱚ ᱵᱟᱭ ᱫᱟᱜᱽ ᱮᱫᱟᱭ?
ᱛᱚᱜ ᱫᱚ ᱵᱟᱭ ᱫᱟᱜ ᱫᱟ ᱦᱩ᱾
ᱚᱻ
ᱫᱚᱢᱮ ᱜᱚᱨᱚᱢ ᱠᱟᱱᱟ ᱟᱞᱮ ᱥᱮᱱ ᱫᱚ᱾
ᱳᱻ
ᱦᱳᱭ᱾
ᱟᱞᱮ ᱱᱚᱛᱮ ᱢᱟ ᱨᱮ ᱨᱮᱭᱟᱲ ᱜᱮ ᱵᱩᱡᱷᱟᱹᱜ ᱠᱟᱱᱟ ᱪᱮᱫ ᱫᱟᱠ ᱫᱟᱭ ᱛᱚ ᱱᱤᱛᱚᱜ ᱦᱚ᱾ ᱫᱚᱢᱮ ᱨᱮᱭᱟᱲ ᱠᱟᱱᱟ᱾
ᱦᱩ ᱱᱚᱛᱮ ᱫᱚ ᱜᱚᱨᱚᱢ ᱡᱮᱞᱟ ᱛᱟᱦᱮᱸ ᱜᱮ ᱵᱟᱢ ᱫᱟᱲᱮᱭᱟᱜᱼᱟ ᱡᱟᱦᱟᱸᱭ ᱠᱚᱣᱟᱜᱼᱼ
ᱮᱥᱤ ᱠᱚ ᱠᱩᱞᱟᱨ ᱠᱚ ᱵᱟᱹᱱᱩᱜ ᱛᱟᱠᱚᱣᱟ ᱩᱱᱠᱩ ᱫᱚ ᱵᱟᱠᱚ ᱛᱟᱦᱮᱸ ᱫᱟᱲᱮᱭᱟᱜᱼᱟ ᱚᱱᱮ ᱚᱱᱠᱟ ᱜᱚᱨᱚᱢ ᱠᱟᱱᱟ᱾
ᱳᱻ
ᱦᱳᱭ ᱟᱯᱮᱭᱟᱜ ᱫᱚ ᱦᱮᱱᱟᱜ ᱛᱟᱯᱮᱭᱟ ᱥᱮ ᱵᱟᱝ ᱮᱥᱤ ᱠᱩ?
ᱮ ᱮᱥᱤ ᱠᱩᱞᱟᱨ ᱠᱚᱫᱚ ᱵᱟᱪᱩᱜᱼᱟ ᱰᱟᱝᱨᱤ ᱜᱩᱯᱤ ᱦᱚᱲᱟᱜ ᱟᱨ ᱮᱥᱤ ᱠᱩᱞᱟᱨ ᱚᱲᱟᱜ ᱜᱮ ᱴᱷᱤᱠ ᱴᱷᱟᱠ ᱵᱟᱪᱩᱜ ᱛᱟᱞᱮᱭᱟ
ᱵᱟᱝ ᱟ ᱰᱟᱝᱨᱤ ᱟᱠᱷᱨᱤᱧ ᱛᱮᱦᱚ ᱯᱩᱭᱥᱟ ᱦᱩᱭᱩᱜ ᱜᱮᱫᱚ ᱚᱱᱟ ᱠᱷᱟᱛᱤᱨ ᱟᱨ
ᱟᱫᱚ ᱦᱮ ᱟᱫᱚ ᱦᱩᱭ ᱫᱚ ᱦᱩᱭᱩᱜ ᱜᱮᱭᱟ ᱡᱮ ᱮᱥᱤ ᱠᱩᱞᱟᱨ ᱠᱚᱫᱚ ᱵᱟᱪᱩᱜ ᱛᱟᱞᱮᱭᱟ ᱚᱱᱠᱟ ᱫᱚ
ᱚ
ᱦᱩᱰᱤᱧ ᱦᱩᱰᱤᱧ ᱚᱲᱟᱜ ᱛᱟᱞᱮ ᱢᱤᱫᱴᱤᱡ
ᱦᱮᱸ ᱟᱨ ᱛᱤᱱᱟᱹᱜ ᱵᱚᱭᱦᱟᱜ ᱟᱯᱮ
ᱵᱚᱭᱦᱟ ᱫᱚ ᱟᱹᱞᱤᱧ ᱫᱚ ᱵᱟᱨ ᱵᱚᱭᱦᱟᱜ ᱟᱞᱤᱧ ᱦᱮ
ᱟᱢ ᱵᱚᱭᱦᱟ ᱥᱮ ᱟᱢ ᱵᱩᱱ ᱢᱮᱱᱟᱭᱟ
ᱦᱮ ᱤᱧ ᱫᱟᱫᱟ ᱢᱮᱱᱟᱭᱟ ᱢᱤᱫᱴᱤᱡ
ᱚ ᱟᱪᱪᱷᱟ
ᱦᱳᱭ
ᱦᱮ ᱟᱨ ᱢᱤᱫ ᱴᱟᱝ ᱢᱮᱱᱟᱭ ᱛᱟᱯᱮᱭᱟ ᱵᱟᱝ ᱟᱢ ᱫᱟᱫᱟ ᱫᱚ ᱵᱩᱦᱩᱣ ᱠᱟᱫᱮ ᱯᱮᱥᱮ ᱟᱣᱨᱤ ᱚ ᱟᱨ ᱛᱚᱵᱮ ᱟᱢ ᱜᱮ ᱵᱟᱢ ᱵᱟᱦᱩ ᱠᱟᱱᱟ ᱱᱤᱛᱚᱜ
ᱦᱳᱭ ᱦᱳᱭ ᱤᱧ ᱜᱮ ᱵᱟᱹᱧ ᱵᱟᱦᱩ ᱠᱟᱱᱟ ᱤᱧ ᱦᱚᱠᱚ ᱵᱟᱦᱩ ᱤᱧ ᱞᱟᱜᱤᱫ ᱞᱟᱹᱭ ᱫᱟᱠᱚ ᱚᱲᱟᱜ ᱦᱚᱲ ᱧᱮᱞ ᱧᱮᱞ ᱠᱚ ᱧᱮᱞ ᱧᱮᱯᱮᱞ ᱠᱚ ᱪᱟᱞᱟᱜ ᱠᱟᱱᱟ
ᱚ ᱛᱟᱞᱦᱮᱢ ᱞᱟᱹᱭᱟ ᱥᱮ ᱵᱟᱝ ᱱᱮᱣᱛᱟ ᱜᱤᱨᱟᱹ ᱫᱚᱢ ᱮᱢᱚᱜ ᱟᱥᱮ ᱵᱟᱝ ᱟ
ᱦᱮᱸ ᱦᱮᱸ ᱮᱠᱫᱚᱢ ᱮᱠᱫᱚᱢ ᱱᱮᱣᱛᱟ ᱜᱤᱨᱟᱹ ᱠᱚᱫᱚ ᱮᱢ ᱦᱩᱭᱩᱜᱼᱟ ᱱᱟᱜ
ᱦᱳᱭ ᱮᱢᱟᱞᱮᱢ ᱟᱞᱮ ᱦᱚ ᱱᱮᱣᱛᱟ ᱜᱟᱨᱤ ᱟᱯᱮᱥᱮᱱᱟᱜ ᱵᱟᱯᱞᱟ ᱠᱚᱞᱮ ᱧᱮᱞᱟ ᱟᱞᱮ ᱢᱟ ᱵᱟᱦᱨᱮ ᱫᱤᱥᱚᱢ ᱠᱷᱚᱱ ᱱᱚᱛᱮ ᱠᱷᱚᱲᱚᱠᱯᱩᱨ ᱠᱷᱚᱱ ᱢᱟ ᱡᱷᱟᱲᱠᱷᱚᱱᱰ ᱢᱟ ᱡᱟᱹᱥᱛᱤ ᱫᱚ ᱵᱟᱭ ᱥᱟᱜᱤᱧᱟ
ᱵᱟᱝ ᱵᱟᱝ ᱡᱟᱥᱛᱤ ᱫᱚ ᱵᱟᱭ ᱥᱟᱜᱤᱧᱟ ᱠᱷᱚᱲᱚᱜᱽᱯᱩᱨ ᱠᱷᱚᱱᱟᱜ ᱟᱞᱮ ᱚᱲᱟᱜ ᱫᱚ ᱦᱩᱭᱩᱜ ᱠᱟᱱᱟ ᱛᱤᱱᱟᱹᱜ ᱤᱝᱠᱟᱹ ᱮᱠᱥᱚ ᱯᱚᱪᱟᱥ ᱠᱤᱞᱳᱢᱤᱴᱟᱨ ᱞᱮᱠᱟ ᱱᱤᱝᱠᱟᱹ ᱦᱩᱭᱩᱜᱼᱟ ᱡᱟᱹᱥᱛᱤ ᱫᱚ ᱵᱟᱝ ᱥᱟᱜᱤᱧᱟ
ᱚ ᱦᱳᱭ ᱦᱳᱭ ᱪᱟᱞᱟᱜ ᱦᱩᱭᱩᱜᱼᱟ ᱡᱟᱦᱟᱛᱤᱥ ᱞᱟᱹᱭ ᱠᱷᱟᱱᱮᱢ ᱵᱟᱯᱞᱟ ᱠᱚ
ᱦᱮᱸ ᱦᱮᱸ ᱮᱠᱫᱚᱢ ᱞᱟᱹᱭ ᱟᱯᱮᱭᱟᱹᱧ ᱦᱟᱸᱜ ᱦᱤᱡᱩᱜ ᱯᱮ ᱛᱟᱦᱚᱞᱮ
ᱦᱳᱭ ᱪᱟᱞᱟᱜ ᱦᱩᱭᱩᱜᱼᱟ